ᱜ ᱜᱮ ᱾
ᱜᱚᱝᱠᱮ ᱾
ᱟᱨ ᱱᱟᱯᱟᱭ ᱵᱟᱲᱟ ᱜᱮᱭᱟᱢ ᱛᱚ?
ᱟ ᱡᱚᱦᱟᱨ ᱜᱮ ᱜᱚᱝ
ᱛᱟᱦᱚᱞᱮ ᱚᱲᱟᱜ ᱠᱚᱨᱮ ᱫᱚ ᱪᱮᱫ ᱞᱮᱠᱟ ᱢᱮᱱᱟᱜ ᱯᱮᱭᱟ?
ᱚ ᱱᱟᱯᱟᱭ ᱵᱟᱲᱟᱜ ᱜᱮ ᱥᱟᱱᱟᱢ ᱠᱚᱜᱮ ᱾ ᱦᱮᱸ ᱟᱫᱚ ᱪᱟᱞᱟᱜ ᱢᱮᱱᱟᱜ ᱯᱮᱭᱟ?
ᱟᱞᱮ ᱦᱚᱸ ᱱᱤᱛ ᱫᱚ ᱱᱟᱯᱟᱭ ᱵᱮᱲᱟ ᱜᱮ ᱢᱮᱱᱟᱜ ᱞᱮᱭᱟ ᱾ ᱟᱨ ᱡᱚᱢ ᱵᱟᱲᱟ ᱠᱚ ᱦᱩᱭᱱᱟᱥᱮ ᱵᱟᱝ ᱜᱚᱢᱠᱮ?
ᱦᱚᱸ ᱦᱩᱭ ᱜᱚᱫ ᱟᱠᱟᱱᱟ ᱟᱫᱚ ᱱᱚᱛᱮ ᱟᱫᱚ ᱱᱚᱜᱼᱚᱭ ᱫᱚᱢᱮ ᱫᱟᱜ ᱡᱟᱹᱲᱤ ᱠᱮᱫᱼᱟᱭ ᱾
ᱟᱪᱪᱷᱟ ᱾ ᱟᱞᱮ ᱥᱮᱫ ᱦᱚᱸ ᱚᱱᱠᱟ ᱜᱮ ᱫᱚᱢᱮ ᱯᱮ ᱯᱳᱱ ᱫᱤᱱ ᱠᱷᱚᱱ ᱫᱚᱢᱮ ᱫᱟᱜ ᱮ ᱡᱚᱨᱚᱭ ᱫᱟ ᱥᱤᱛᱩᱝ ᱜᱮ ᱵᱟᱭ ᱥᱤᱛᱩᱝ ᱮᱫᱟ ᱾ ᱛᱮᱦᱮᱧ ᱫᱚ ᱠᱟᱹᱡ ᱯᱷᱟᱜᱚᱜ ᱞᱮᱫᱟ ᱮᱱᱛᱮ ᱨᱮᱦᱚᱸ ᱟᱨᱚ ᱱᱤᱛᱚᱜ ᱨᱤᱢᱤᱞ ᱨᱤᱢᱤᱞ ᱵᱷᱟᱵᱽ ᱢᱮᱱᱟᱜ ᱜᱮᱭᱟ ᱾
ᱦᱳᱭ ᱟᱫᱚ ᱱᱚᱣᱟ ᱡᱟᱹᱯᱩᱫ ᱫᱤᱱ ᱫᱚ ᱚᱱᱟ ᱡᱟᱹᱯᱩᱫ ᱠᱚᱜᱮ ᱾ ᱮᱭ ᱡᱟᱹᱥᱛᱤ ᱦᱚᱸ ᱵᱟᱭ ᱫᱟᱜ ᱧᱚᱜᱟᱭ ᱦᱚᱨ ᱠᱚᱭ ᱞᱚᱥᱚᱫᱟᱭ ᱾ ᱮᱸᱜ ᱮ ᱾
ᱥᱟᱹᱨᱤ ᱜᱮ ᱜᱚᱝᱠᱮ ᱟᱨ ᱟᱹᱛᱩ ᱫᱤᱥᱚᱢ ᱫᱚ ᱟᱨᱚ ᱡᱟᱞᱟ ᱜᱮᱭᱟ ᱫᱟᱜ ᱡᱟᱹᱯᱩᱫ ᱾ ᱨᱟᱹᱯᱩᱫ ᱞᱮᱠᱷᱟᱱ ᱟᱨᱚ ᱠᱟᱨᱮᱱᱴ ᱠᱚ ᱪᱟᱞᱟᱣ ᱞᱮᱱᱠᱷᱟᱱ ᱟᱨᱚ ᱟᱹᱰᱤ ᱚᱥᱩᱵᱤᱫᱷᱟ ᱾
ᱦᱚᱸ ᱾ ᱱᱤᱭᱟᱹ ᱚᱠᱛᱚ ᱫᱚ ᱱᱚᱝᱠᱟ ᱜᱮ ᱾ ᱠᱟᱨᱚᱱ ᱫᱚ ᱵᱟᱝ ᱛᱟᱦᱮᱱ ᱠᱟᱱᱟ ᱡᱟᱹᱥᱛᱤ ᱦᱚᱭ ᱫᱟᱜ ᱠᱚ ᱵᱟᱝ ᱦᱩᱭᱩᱜ ᱠᱷᱟᱹᱛᱤᱨ ᱛᱮ ᱩᱱᱟᱹᱜ ᱮᱴᱠᱮᱴᱚᱬᱮ ᱫᱚ ᱵᱟᱝ ᱨᱮᱦᱚᱸ ᱾ ᱟᱫᱚ ᱫᱟᱜ ᱡᱟᱹᱯᱩᱫ ᱜᱮ ᱡᱟᱦᱟᱸ ᱛᱤᱱᱟᱹᱜ ᱞᱚᱥᱚᱫᱟ ᱤᱱᱟᱹᱜᱮ ᱾
ᱥᱟᱹᱨᱤ ᱜᱮ ᱜᱚᱢᱠᱮ ᱥᱟᱹᱨᱤ ᱜᱮ ᱾
ᱛᱯ ᱪ
ᱦᱳᱭ ᱦᱟᱞᱠᱟ ᱠᱟᱹᱡ ᱴᱟᱣᱟᱨ ᱫᱤᱥᱛᱟᱵ ᱮᱫᱟ ᱡᱟᱹᱱᱤᱡ ᱾ ᱦᱳᱭ ᱦᱟᱞᱠᱟ ᱡᱤᱱᱤᱥ ᱴᱟᱣᱟᱨ ᱰᱤᱥᱴᱟᱵ ᱫᱟᱭ ᱠᱟᱹᱡ ᱟᱸᱡᱚᱢ ᱵᱟᱝ ᱟᱸᱡᱚᱢᱚᱜ ᱟᱠᱟᱱᱟ ᱨᱚᱲ ᱾
ᱱᱤᱛᱚᱜ ᱟᱸᱡᱚᱢᱚᱜ ᱠᱟᱱᱟ ᱠᱤ?
ᱜᱚᱝᱠᱮ ᱦᱳᱭ ᱦᱳᱭ ᱦᱳᱭ ᱟᱸᱡᱚᱢᱚᱜ ᱠᱟᱱᱟ ᱛᱚ ᱾
ᱮ ᱦᱮᱸ ᱦᱮᱸ, ᱱᱮᱛᱚᱜ ᱟᱸᱡᱚᱢᱚᱜ ᱠᱟᱱᱟ᱾
ᱚ᱾ ᱜᱚᱝᱠᱮ ᱞᱟᱹᱭ ᱫᱚ ᱡᱟᱦᱟᱸᱱ ᱥᱟ